ᱡᱚᱦᱟᱨ ᱜᱮ᱾
ᱮᱸ, ᱡᱚᱦᱟᱨ ᱜᱮ᱾
ᱚᱸ ᱟᱸᱡᱚᱢ ᱧᱟᱢᱮᱜ ᱛᱟᱹᱞᱤᱧᱟ ᱵᱤᱱ ᱟᱞᱤᱧᱟᱜ ᱨᱚᱲ?
ᱦᱮᱸ, ᱟᱸᱡᱚᱢᱚᱜ ᱠᱟᱱᱟ ᱟᱞᱤᱧᱟᱜ ᱨᱚᱲ?
ᱦᱮᱸ, ᱟᱵᱤᱱᱟᱜ ᱦᱚᱞᱤᱧ ᱟᱸᱡᱚᱢ ᱫᱟ ᱟᱰᱤ ᱢᱚᱡᱽ ᱜᱮ, ᱟᱰᱤ ᱨᱤᱞᱟᱹᱢᱟᱞᱟ ᱜᱮ᱾ ᱩᱸ ᱫᱤᱭᱮ ᱱᱟᱯᱟᱭ ᱵᱟᱨᱟ ᱜᱮᱥᱮ? ᱚ ᱚᱲᱟᱜ ᱠᱚᱨᱮ ᱦᱚᱸ ᱱᱟᱯᱟᱭ ᱵᱟᱲᱟ ᱜᱮᱻ?
ᱦᱮᱸ, ᱚᱲᱟᱜ ᱠᱚᱨᱮ ᱦᱚᱸ ᱱᱟᱯᱟᱭ ᱵᱟᱲᱟ ᱜᱮ, ᱟᱵᱤᱱ?
ᱟᱹᱞᱤᱧ ᱦᱚᱸ ᱱᱤᱛᱚᱜ ᱫᱷᱟᱹᱨᱤᱡ ᱫᱚ, ᱚᱲᱟᱜ ᱠᱚᱨᱮ ᱦᱚᱸ ᱱᱟᱯᱟᱭ ᱵᱟᱨᱟ ᱜᱮ ᱢᱮᱱᱟᱜ ᱠᱚᱣᱟ ᱪᱟᱸᱫᱚ ᱵᱚᱸᱜᱟ ᱫᱟᱭᱟ, ᱫᱩᱞᱟᱹᱲ ᱛᱮ ᱟᱨᱠᱤ᱾
ᱦᱟᱸ-ᱦᱟᱸ᱾
ᱩᱸᱦ ᱛᱟᱞᱮ ᱨᱚᱦᱚᱭ ᱠᱚ ᱫᱚ ᱛᱤᱱᱟᱹᱜ ᱥᱟᱺᱜᱤᱧ ᱯᱮ ᱤᱫᱤ ᱠᱮᱫᱟ?
ᱨᱚᱦᱚᱭ ᱠᱚᱫᱚ ᱟᱞᱮ ᱱᱚᱛᱮ ᱫᱚ ᱢᱟᱱᱮ ᱵᱟᱹᱛᱟᱹᱲᱤ ᱨᱮ ᱛᱚᱞᱟ ᱦᱩᱭ ᱞᱮᱱᱟ, ᱛᱚ ᱢᱟᱱᱮ ᱠᱳᱱᱳ ᱵᱟᱹᱛᱟᱹ, ᱟᱞᱮ ᱱᱚᱛᱮ ᱵᱟᱹᱛᱟᱹᱲᱤ ᱨᱮ ᱛᱚᱞᱟ ᱢᱟᱱᱮ
ᱚ᱾
ᱦᱮᱸ, ᱛᱚ ᱛᱚᱞᱟ ᱜᱤᱲᱤ ᱦᱩᱭ ᱠᱟᱱᱟ ᱟᱨᱠᱤ ᱢᱟᱱᱮ ᱩᱱ ᱥᱩᱢᱟᱹᱭ ᱠᱷᱚᱛ ᱥᱮ ᱥᱟᱨ ᱵᱟᱝ ᱮᱢ ᱠᱟᱛᱮ ᱜᱤᱲᱤ ᱦᱩᱭ ᱠᱟᱱᱟ, ᱮᱢᱱᱤ ᱚᱛ ᱨᱮ ᱜᱤᱲᱤ ᱦᱩᱭ ᱞᱮᱱᱟ ᱛᱚ, ᱛᱟᱞᱮ ᱚᱱᱟ ᱠᱚᱡᱽ ᱠᱷᱟᱹᱛᱤᱨ ᱢᱟᱱᱮ ᱛᱚᱞᱟ ᱴᱟᱜ, ᱢᱟᱱᱮ ᱵᱟᱭ ᱡᱳᱨ ᱠᱟᱜᱼᱟ ᱤᱱᱟᱹ ᱠᱷᱟᱹᱛᱤᱨ ᱠᱟᱹᱡ ᱫᱮᱨᱤ ᱠᱟᱱᱟ ᱦᱩᱰᱤᱧ ᱜᱮᱭᱟ ᱛᱚᱞᱟ, ᱛᱚ ᱤᱱᱟᱹ ᱛᱤᱨ ᱨᱚᱦᱚᱭ ᱠᱚ ᱫᱚ ᱟᱞᱮ ᱫᱚ ᱟᱣᱨᱤ ᱞᱮ ᱟᱨᱟᱢᱵᱚᱭᱟ᱾ ᱟᱨ ᱵᱟᱠᱤ ᱟᱛᱳ ᱠᱚ ᱨᱮᱱ ᱦᱚᱲ ᱫᱚ ᱟᱨᱟᱢᱵᱚ ᱠᱟᱜᱼᱟ ᱠᱚ ᱟᱨᱠᱤ, ᱩᱝᱠᱩ ᱠᱚᱣᱟᱜ ᱣᱚ ᱛᱚᱞᱟ ᱠᱚ ᱡᱟᱦᱟᱸᱭ ᱠᱚᱣᱟᱜ ᱦᱟᱨᱟ ᱠᱟᱱᱟ ᱩᱝᱠᱩ ᱫᱚ ᱟᱨᱚᱢᱵᱷᱚ ᱠᱟᱫᱟ ᱠᱚ, ᱨᱚᱦᱚᱭ ᱜᱟᱠᱚ ᱟᱨᱠᱤ, ᱡᱟᱦᱟᱸ ᱠᱚ ᱠᱷᱮᱛ ᱫᱟᱜ ᱟᱠᱟᱱ ᱛᱟᱠᱚᱣᱟ᱾
ᱥᱮᱨᱢᱟ ᱡᱟᱨᱤ ᱠᱚ ᱫᱚ ᱦᱩᱭᱩᱜ ᱠᱟᱱ ᱜᱮᱭᱟ ᱥᱮ?
ᱦᱮᱸ, ᱢᱟᱡᱷᱮ ᱢᱚᱫᱽᱫᱷᱮ ᱥᱮᱨᱢᱟ ᱡᱟᱲᱤ ᱛᱮᱦᱚᱸ ᱣᱚᱜ ᱠᱟᱱᱭᱟ ᱟᱨᱠᱤ᱾
ᱚ ᱟᱞᱮ ᱥᱮᱫ ᱢᱟ ᱥᱮᱨᱢᱟ ᱡᱟᱹᱲᱤ ᱦᱚᱸ ᱦᱟᱯᱮ ᱟᱹᱣᱨᱤ ᱫᱟᱜᱟᱭ ᱛᱟᱦᱚᱞᱮ ᱪᱤᱠᱟᱹ ᱛᱮᱢ ᱨᱚᱦᱚᱭ ᱜᱚᱫᱟ᱾
ᱦᱩᱸ ᱛᱟᱦᱞᱮ ᱨᱚᱦᱚᱭ ᱫᱚ ᱢᱟᱱᱮ ᱟᱨᱟᱢᱵᱚ ᱠᱟᱫᱟ ᱯᱮ ᱥᱮ ᱵᱟᱝ?
ᱦᱮᱸ ᱱᱚᱣᱟ ᱢᱟᱱᱮ ᱵᱟᱹᱭᱦᱟᱹᱲ ᱥᱮᱱᱟᱜ ᱞᱟᱛᱟᱨ ᱡᱟᱦᱟᱸ ᱵᱟᱹᱭᱦᱟᱹᱲ ᱠᱚ ᱛᱟᱦᱮᱱᱟ ᱜᱟᱰᱟᱼᱢᱩᱰᱩ ᱡᱟᱦᱟᱸ ᱠᱷᱮᱛ ᱠᱚ ᱢᱮᱱᱟᱜᱼᱟ᱾ ᱚᱱᱟ ᱠᱚᱫᱚ ᱠᱚ ᱮᱦᱮ ᱠᱚ ᱮᱛᱚᱦᱚᱵ ᱟᱹᱜᱩᱭ ᱫᱟ ᱟᱨ ᱡᱟᱦᱟᱸ ᱟᱨᱠᱤᱼᱼ ᱥᱚᱢᱟᱱᱛᱚᱞ ᱡᱟᱭᱜᱟ ᱚᱱᱟ ᱠᱚᱫᱚ ᱦᱟᱯᱮ ᱟᱹᱣᱨᱤ ᱠᱚ ᱮᱦᱚᱵᱟ ᱟᱫᱚ ᱚᱱᱟ ᱫᱟᱜ ᱵᱟᱝ ᱥᱮᱨᱟ ᱛᱮ ᱪᱤᱠᱟᱹ ᱛᱮᱢ ᱨᱚᱦᱚᱭᱟ ᱥᱮ? ᱦᱮᱸ ᱥᱮ ᱟᱫᱚ ᱞᱟᱛᱟᱨᱼᱼ ᱠᱷᱚᱱ ᱫᱟᱜ ᱨᱟᱠᱟᱵ ᱠᱟᱛᱮ ᱚᱱᱮ ᱡᱟᱦᱟᱸ ᱚᱱᱟ ᱵᱮᱵᱚᱥᱛᱷᱟ ᱦᱚᱸ ᱢᱮᱱᱟᱜᱼᱟ ᱢᱮᱱᱠᱷᱟᱱ ᱦᱟᱯᱮ ᱠᱚ ᱛᱟᱸᱜᱤ ᱛᱟᱲᱟ ᱟᱠᱟᱫ ᱜᱮᱭᱟ ᱞᱟᱹᱭ ᱟᱠᱚ ᱫᱟᱜ ᱜᱮᱭᱟᱭ᱾ ᱢᱤᱫ ᱫᱤᱱ ᱢᱟ ᱢᱤᱫ ᱫᱤᱱ ᱦᱮᱸᱥᱮ ᱟᱨ ᱜᱚᱝᱠᱮ ᱛᱟᱦᱚᱞᱮᱼᱼ ᱨᱚᱦᱚᱭ ᱠᱚᱫᱚ ᱢᱟ ᱛᱟᱦᱞᱮ ᱫᱟᱢ ᱚᱱᱠᱟ ᱢᱟᱱᱮ ᱡᱚᱢ ᱞᱟᱹᱜᱤᱫ ᱢᱟᱼᱼ ᱦᱩᱲᱩ ᱠᱚᱯᱮ ᱨᱚᱦᱚᱭᱟ ᱥᱟᱶᱛᱮ ᱟᱨ ᱪᱮᱫ ᱠᱚ ᱯᱮ ᱨᱚᱦᱚᱭ ᱵᱟᱲᱟᱭᱟ ᱛᱟᱦᱚᱞᱮ?
ᱮ ᱟᱞᱮ ᱱᱚᱛᱮ ᱫᱚ ᱢᱟᱱᱮ ᱪᱮᱫ ᱞᱤᱧ ᱞᱟᱹᱭᱟ ᱢᱟᱱᱮᱼᱼ ᱵᱚᱨᱥᱟ ᱨᱮᱜᱮ ᱪᱟᱥ ᱛᱟᱞᱮ ᱛᱚ ᱢᱟᱱᱮ ᱮᱢᱱᱤ ᱫᱷᱚᱨᱚᱱ ᱫᱤᱱ ᱢᱟᱱᱮ ᱜᱚᱨᱚᱢ ᱫᱤᱱ ᱡᱟᱦᱟᱸ ᱠᱚᱼᱼ ᱪᱟᱥ ᱜᱮᱭᱟ ᱦᱩᱲᱩ ᱚᱱᱟ ᱟᱞᱮ ᱱᱚᱛᱮ ᱫᱚ ᱵᱟᱠᱚ ᱪᱟᱥ ᱜᱮᱭᱟ ᱛᱚ ᱤᱱᱟᱹ ᱠᱷᱟᱹᱛᱤᱨᱼᱼ ᱮ ᱵᱮᱥᱤᱨ ᱵᱷᱟᱜᱽ ᱦᱩᱲᱩ ᱪᱟᱥ ᱨᱮᱜᱮ ᱢᱟᱱᱮ ᱵᱮᱥᱤ ᱤᱭᱟᱹ ᱟᱜᱽᱨᱚ ᱦᱚ ᱛᱟᱠᱚ ᱟᱨᱠᱤ᱾
ᱚ
ᱵᱚᱨᱥᱟ ᱢᱤᱫ ᱴᱟᱭᱤᱢ ᱪᱟᱥ ᱛᱚ,
ᱚ ᱢᱟᱱᱮ ᱫᱷᱚᱨᱚᱱ ᱨᱮᱫᱚ ᱵᱟᱝᱯᱮ ᱪᱟᱥᱟ ᱥᱮ ᱪᱮᱫ?
ᱦᱮᱸ ᱫᱷᱚᱨᱚᱱ ᱨᱮᱫᱚ ᱢᱟᱱᱮ ᱮᱢᱱᱤ ᱥᱚᱵᱡᱤ ᱴᱚᱵᱡᱤ ᱢᱟᱱᱮ ᱴᱚᱢᱮᱴᱳ ᱛᱟᱼᱼ ᱛᱟᱯᱚᱨᱮ ᱱᱚᱣᱟ ᱢᱟᱹᱨᱤᱪ ᱵᱮᱸᱜᱟᱲ ᱨᱮ ᱟᱨᱚ ᱤᱛᱛᱟᱫᱤ ᱤᱛᱛᱟᱫᱤ ᱡᱟᱦᱟᱸ ᱠᱚ ᱚᱱᱟ ᱠᱚᱠᱚ ᱪᱟᱥ ᱜᱮᱭᱟ ᱟᱨᱠᱤᱼᱼ
ᱟᱪᱪᱷᱟ ᱟᱪᱪᱷᱟ ᱟᱞᱮ ᱥᱮᱫ ᱫᱚ ᱜᱚᱝᱠᱮ ᱱᱤᱛᱚᱜ ᱵᱚᱨᱥᱟ ᱨᱮᱼᱼ ᱚ ᱢᱟᱱᱮ ᱡᱟᱹᱯᱩᱫ ᱫᱤᱱ ᱦᱚᱸᱠᱚ ᱨᱚᱦᱚᱭ ᱫᱚᱠᱚ ᱨᱚᱦᱚᱭᱟ ᱥᱚᱵᱽᱡᱤ ᱟᱱᱟᱡ ᱯᱟᱹᱛᱤ ᱠᱚ ᱫᱚᱜᱼᱼ
ᱦᱮᱸ ᱢᱟᱱᱮ ᱡᱟᱦᱟᱸ ᱢᱟᱱᱮ ᱡᱟᱦᱟᱸ ᱡᱟᱭᱜᱟ ᱠᱚᱨᱮ ᱢᱟᱱᱮ ᱫᱟᱜ ᱠᱚ ᱵᱟᱝ ᱛᱤᱸᱜᱩᱱ ᱜᱮᱭᱟ ᱚᱱᱠᱟᱱ ᱠᱷᱮᱛ ᱠᱚᱨᱮ ᱦᱮᱸᱥᱮ ᱵᱟᱝ?
ᱦᱳᱭ ᱦᱳᱭ ᱢᱟᱱᱮ ᱡᱟᱦᱟᱸ ᱫᱚ ᱛᱟᱦᱞᱮ ᱜᱷᱩᱴᱩ ᱧᱚᱜ ᱡᱟᱭᱜᱟ ᱠᱚᱨᱮ ᱟᱨᱠᱤ᱾
ᱦᱚᱸ ᱟᱞᱮ ᱱᱚᱛᱮ ᱦᱚᱸ ᱢᱟᱱᱮ ᱥᱚᱵᱡᱤ ᱠᱚ ᱪᱟᱥ ᱜᱮᱭᱟ᱾ ᱡᱮᱢᱚᱱ ᱵᱮᱸᱜᱟᱲ ᱠᱚ ᱪᱟᱥᱟ ᱟᱨᱠᱤ ᱵᱮᱸᱜᱟᱲ ᱠᱚ ᱚᱼᱼ ᱪᱟᱥ ᱜᱮᱭᱟ ᱠᱚ ᱵᱟᱝ ᱫᱚ ᱵᱟᱝ ᱢᱟᱱᱮ ᱡᱟᱦᱟᱸ ᱠᱚ ᱠᱷᱮᱛ ᱵᱟᱝ ᱫᱟᱜ ᱛᱤᱸᱜᱩ ᱵᱟᱝ ᱛᱤᱸᱜᱩ ᱱᱟ ᱢᱟᱱᱮ ᱡᱟᱦᱟᱸᱼᱼ ᱚᱱᱮ ᱚᱱᱠᱟᱱ ᱠᱷᱮᱛ ᱠᱚᱨᱮ ᱟᱨᱠᱤ᱾
ᱟᱫᱚ ᱜᱚᱝᱼᱠᱮ ᱞᱟᱹᱭ ᱫᱟᱞᱤᱧ ᱱᱤᱛᱚᱜ ᱢᱟᱛᱚ ᱵᱤᱨ ᱵᱩᱨᱩ ᱠᱚ ᱨᱮ ᱛᱚᱢ ᱟᱹᱰᱤ ᱨᱚᱠᱚᱢ ᱡᱤᱱᱤᱥᱼᱼ ᱧᱟᱢᱚᱜ ᱠᱟᱱᱟ ᱠᱚ ᱡᱚᱢ ᱡᱚᱢ ᱵᱟᱲᱟ ᱠᱮᱫ ᱠᱚᱣᱟᱢ ᱥᱮ ᱵᱟᱝ ᱢᱤᱫ ᱫᱤᱱ ᱦᱚᱸ ᱛᱟᱦᱚᱞᱮ?
ᱮ ᱟᱞᱮ ᱱᱚᱛᱮ ᱫᱚ ᱢᱟᱱᱮ ᱪᱮᱫ ᱤᱧ ᱞᱟᱹᱭᱟ ᱢᱟᱱᱮᱼᱼ ᱵᱤᱨ ᱫᱚ ᱥᱟᱺᱜᱤᱧ ᱥᱟᱺᱜᱤᱧ ᱨᱮ ᱢᱮᱱᱟᱜᱼᱟ ᱢᱟᱱᱮ ᱥᱩᱨ ᱥᱩᱯᱩᱨ ᱨᱮᱫᱚ ᱵᱤᱨ ᱵᱟᱹᱱᱩᱜᱼᱟ ᱛᱚ ᱟᱞᱮ ᱫᱚ ᱢᱟᱱᱮ ᱪᱮᱫ ᱠᱟ ᱞᱮ ᱞᱟᱴᱼᱼ ᱴᱟ ᱜᱟᱡᱟᱲ ᱴᱟᱭᱤᱯ ᱡᱟᱭᱜᱟ ᱠᱟᱱ ᱛᱟᱞᱮᱭᱟ ᱛᱚ ᱮ ᱠᱟᱨᱚᱱᱼᱼ ᱛᱚ ᱢᱟᱱᱮ ᱟᱞᱚ ᱱᱚᱣᱟ ᱠᱚᱨᱮ ᱫᱚ ᱢᱟᱱᱮ ᱪᱮᱫ ᱞᱤᱧ ᱞᱮᱭᱟ᱾
ᱦᱚᱸ ᱦᱚᱸ
ᱚᱱᱮ ᱭ ᱠᱩᱞᱟᱹᱭ ᱠᱚᱠᱚ ᱦᱤᱡᱩᱜ ᱜᱮᱭᱟ ᱪᱮᱢᱮᱧᱼᱼ ᱠᱩᱞᱟᱹᱭ ᱠᱩᱠᱩ ᱠᱚᱜᱮ ᱧᱟᱢᱚᱜ ᱜᱮᱭᱟ ᱢᱟᱱᱮ ᱮᱴᱟᱜᱼᱼ ᱠᱚᱫᱚ ᱠᱷᱩᱵ ᱠᱚᱢ ᱟᱨ ᱜᱩ ᱢᱟᱱᱮ ᱜᱩᱰᱩ ᱥᱟᱨᱜᱟᱼᱼ ᱱᱩᱠᱩ ᱜᱮ ᱟᱨ ᱪᱮᱲᱟ ᱪᱩᱯᱩᱲ ᱮᱛ ᱦ
ᱱᱤᱛᱚᱜ ᱢᱟ ᱵᱤᱨ ᱠᱚᱨᱮ ᱢᱟ ᱫᱚ ᱩᱛᱠᱚ, ᱥᱩᱴᱠᱟᱹ ᱠᱚ ᱠᱚ ᱧᱟᱢᱚᱜ ᱠᱟᱱᱟ ᱥᱮ, ᱟᱹᱫᱤᱧ ᱫᱚ ᱟᱢ ᱠᱚᱠᱚᱢ ᱡᱚᱢ ᱞᱮᱠᱚᱣᱟ ᱥᱮ ᱵᱟᱝ ᱚᱱᱟ ᱠᱚᱼᱼ ᱠᱟᱛᱷᱟ ᱟᱨᱠᱤ ᱤᱧ ᱞᱟᱹᱭᱼᱼ
ᱵᱟᱝ ᱱᱤᱭᱟᱹ ᱫᱷᱟᱣ ᱫᱚ ᱢᱟᱱᱮ ᱩᱴ ᱯᱩᱴᱠᱟᱹᱛᱚ ᱡᱚᱢ ᱵᱟᱝ ᱦᱩᱭ ᱟᱠᱟᱱᱟ᱾
ᱚᱻ
ᱢᱟᱱᱮ ᱟᱞᱮ ᱱᱚᱣᱟ ᱠᱚᱨᱮ ᱦᱚᱸ ᱢᱟᱱᱮ ᱜᱟᱡᱟᱲ ᱠᱚᱨᱮᱮᱫ ᱠᱴ ᱫᱚ ᱚᱢᱚᱱᱚᱜᱼᱟ ᱠᱤᱱᱛᱩ ᱯᱩᱴᱠᱟᱹ ᱫᱚ ᱵᱟᱠᱚ ᱧᱟᱢᱟᱼᱟ ᱯᱩᱴᱠᱟᱹᱼᱼ ᱠᱚᱫᱚ ᱢᱟᱱᱮᱼᱼ ᱢᱟᱱᱮ ᱠᱟᱹᱡ ᱵᱟᱞᱤ ᱴᱟᱭᱤᱯ ᱡᱟᱭᱜᱟ ᱠᱚᱨᱮᱜ ᱜᱮ ᱩᱱᱠᱩ ᱫᱚ ᱵᱤᱥᱤ ᱠᱚ ᱧᱟᱢᱚᱜᱼᱟ᱾
ᱚ
ᱛᱚ ᱚᱴ ᱫᱚ ᱡᱟᱱᱟᱢᱚᱜ ᱜᱮᱭᱟ ᱩᱴ ᱠᱚᱫᱚ ᱠᱚ ᱦᱟᱞᱟᱝ ᱟᱹᱜᱩᱭ ᱜᱮᱭᱟ ᱛᱚ ᱱᱤᱡᱮ ᱫᱚ᱾ ᱛᱟᱦᱮᱸ ᱦᱩᱭᱩᱜ ᱟ ᱛᱚ ᱛᱟᱦᱞᱮ ᱤᱱᱟᱹ ᱠᱟᱨᱚᱱ ᱛᱮ ᱾ ᱢᱟᱱᱮ ᱠᱤᱨᱤᱧ ᱠᱟᱛᱮᱜ ᱦᱚᱸ ᱢᱟᱱᱮ ᱵᱟᱡᱟᱨ ᱥᱮᱡ ᱵᱟᱡᱟᱨ ᱥᱮᱮᱫ ᱦᱚᱸ ᱵᱟᱝ ᱪᱟᱞᱟᱣ ᱦᱩᱭ ᱠᱟᱱᱟ ᱛᱚ᱾ ᱠᱤᱨᱤᱧ ᱠᱟᱛᱮ ᱡᱚᱢ ᱦᱩᱭᱩᱜᱼᱟ ᱢᱟᱱᱮ ᱚᱲᱟᱜ ᱠᱚᱨᱮ ᱛᱟᱦᱮᱸ ᱞᱮᱱ ᱠᱷᱟᱱ ᱫᱚ ᱚᱲᱟᱜ ᱠᱚᱨᱮ ᱫᱚ ᱠᱚ ᱦᱟᱞᱟᱝ ᱟᱹᱜᱩᱭ ᱜᱮᱭᱟ ᱡᱚᱢ ᱵᱟᱲᱟ ᱦᱩᱭᱩᱜ᱾ ᱩᱴ ᱫᱚ ᱦᱚ ᱟᱨ ᱯᱩᱴᱠᱟᱹ ᱫᱚ ᱵᱤᱨ ᱫᱤᱥᱚᱢ ᱚᱱᱟ ᱠᱚᱨᱮ᱾ ᱛᱠᱷᱚᱱ ᱪᱷᱟᱲᱟ ᱫᱚ ᱵᱟᱢ ᱧᱟᱢ ᱠᱚᱣᱟ ᱵᱤᱨ ᱫᱤᱥᱚᱢ ᱠᱚᱢ ᱪᱟᱞᱟᱣ ᱵᱟᱲᱟ ᱞᱮᱱᱠᱷᱟᱱ ᱛᱢ ᱧᱟᱢ ᱠᱚᱣᱟ᱾
ᱦᱳᱭ
ᱦᱮᱸ ᱦᱮᱸ
ᱚᱱᱟ ᱫᱚ ᱯᱩᱨᱟᱹ ᱵᱤᱨ ᱫᱤᱥᱚᱢ ᱟᱨ ᱚᱱᱟ ᱟᱫ ᱚᱱᱟ ᱫᱚ ᱵᱤᱨ ᱫᱤᱥᱚᱢ ᱨᱮᱜᱮ ᱠᱚᱫᱚ ᱵᱤᱨ ᱵᱩᱨᱩ ᱨᱮᱜᱮ ᱠᱚ ᱛᱟᱦᱮᱸᱱᱟ ᱥᱮ ᱢᱟᱱᱮ ᱵᱤᱥᱤᱨ ᱵᱷᱟᱜᱽ ᱵᱤᱨ ᱨᱮᱜᱮ ᱠᱚ᱾ ᱛᱟᱦᱮᱱᱟ ᱵᱩᱨᱩ ᱠᱚᱨᱮ ᱫᱚ ᱵᱟᱝ ᱠᱚ ᱛᱟᱦᱮᱱᱟ ᱥᱮ ᱦᱮ ᱥᱮ ᱵᱟᱝ᱾ ᱟᱫᱚ ᱢᱟ ᱱᱤᱛᱳ ᱢᱟ ᱚᱱᱟ ᱠᱚᱨᱮᱱᱟᱜ ᱥᱤᱡᱤᱱ ᱜᱮᱥᱮ ᱡᱟᱦᱟ ᱭ ᱡᱟᱭᱜᱟ ᱠᱚᱨᱮ ᱫᱚᱢᱮ ᱠᱚ ᱡᱚᱢᱮᱫ ᱠᱚᱜᱣᱟ ᱡᱟᱦᱟᱭ᱾ ᱫᱤᱥᱚᱢ ᱠᱚᱨᱮ ᱵᱤᱨ ᱡᱟᱹᱥᱛᱤ ᱧᱚᱜ ᱢᱮᱱᱟᱜ᱾ ᱛᱟᱠᱚᱣᱟ ᱥᱮ ᱦᱮᱸ ᱟᱫᱚ ᱵᱤᱱ ᱞᱟᱹᱭᱫᱟ ᱱᱟᱜᱟᱨ ᱨᱮᱵᱤᱱ ᱛᱟᱦᱮᱸᱱᱟ ᱥᱮ ᱪᱮᱫ᱾
ᱦᱮᱸ ᱦᱮᱸ
ᱟᱫᱚ ᱱᱟᱜᱟᱨ ᱨᱮᱢᱟ ᱩᱱᱠᱩ ᱢᱟ ᱟᱹᱰᱤ ᱡᱟᱹᱥᱛᱤᱧ ᱧᱮᱞ ᱠᱚᱣᱟ ᱠᱚ ᱧᱟᱢᱚᱜ ᱟᱠ᱾
ᱟᱸ
ᱦᱮᱸ ᱥᱮ ᱦᱮᱸ ᱯᱷᱩᱴᱠᱟᱹ ᱠᱚ ᱩᱛ ᱠᱚ ᱟᱨᱠᱤ᱾
ᱦᱮᱸ ᱦᱮᱸ ᱧᱟᱢ ᱫᱚ ᱧᱟᱢᱚᱜᱼᱟ ᱟᱫᱚ ᱦᱮᱸ ᱦᱮᱸ ᱧᱟᱢ ᱦᱮᱸ ᱧᱟᱢᱚᱜ ᱟᱼᱼ ᱪᱮᱫᱟᱜ ᱵᱟᱝ ᱵᱟᱡᱟᱨ ᱨᱮᱫᱚ ᱡᱷᱚᱛᱚ ᱜᱮ ᱧᱟᱢᱚᱜᱼᱟ ᱛᱚ ᱢᱟᱱᱮ᱾ ᱠᱤᱭᱟᱹ ᱢᱟᱱᱮ ᱪᱮᱫ ᱞᱤᱧ ᱞᱟᱹᱭᱟ ᱵᱟᱡᱟᱨ ᱥᱮᱫ ᱵᱟᱝ ᱪᱟᱞᱟᱣ ᱦᱩᱭ ᱠᱟᱱᱟ ᱟᱨᱠᱤ, ᱟᱹᱞᱤᱧ ᱡᱟᱦᱟ ᱨᱮᱞᱤᱤᱧ ᱛᱟᱦᱮᱱᱟ ᱱᱚᱰᱮ ᱠᱷᱚᱱ ᱵᱟᱡᱟᱨ᱾ ᱥᱟᱜᱤᱧ ᱧᱚᱜ ᱜᱮᱭᱟ ᱛᱚ ᱢᱟᱱᱮ ᱥᱚᱵᱡᱤ ᱢᱟᱨᱠᱮᱴ ᱟᱨᱠᱤ ᱡᱟᱦᱟ ᱛᱚ ᱱᱚᱣᱟ ᱥᱩᱨ ᱥᱩᱯᱼᱼ ᱥᱩᱯᱩᱨ ᱫᱚᱠᱟᱱ ᱠᱚᱨᱮ ᱫᱚ ᱢᱟᱱᱮ ᱵᱟᱠᱚ ᱟᱹᱜᱩ ᱠᱚᱜᱮᱭᱟ ᱩᱱᱠᱩ ᱵᱩᱡ ᱫᱟᱵᱤᱱ ᱢᱟᱱᱮᱜ ᱦᱟᱜ᱾ ᱡᱚᱢ ᱠᱚ ᱵᱟᱲᱟᱭᱟ ᱥᱮ ᱵᱟᱠᱚ ᱵᱟᱲᱟᱭᱟ ᱵᱟᱟᱹᱞᱤᱧ ᱵᱟᱲᱟᱭᱟ ᱡᱚᱢ ᱫᱚᱠᱚ ᱡᱚᱢ ᱠᱚᱣᱟ ᱠᱤᱱᱛᱩ ᱵᱟᱠ ᱫᱚᱦᱚᱭ ᱜᱮᱭᱟ ᱵᱟᱝ ᱫᱚ ᱱᱚᱥᱴᱚᱜ ᱠᱷᱟᱹᱛᱤᱨ᱾ ᱪᱮᱫ ᱠᱷᱟᱹᱛᱤᱨ ᱾
ᱚ
ᱮᱭ ᱠᱟᱨᱚᱱ ᱛᱮ ᱢᱟᱱᱮ ᱢᱟᱱᱮ ᱮᱴᱟᱜ ᱠᱚ ᱥᱚᱵᱽᱡᱤ ᱡᱟᱦᱟ ᱵᱮᱜᱟᱲ ᱯᱚᱴᱚᱞ ᱱᱚᱣᱟ ᱠᱚᱜᱮ᱾ ᱡᱚᱢ ᱵᱷᱤᱲ ᱡᱷᱤ ᱱᱚᱣᱟ ᱠᱚᱜᱮ ᱟᱨᱠᱤ ᱦᱩᱸ ᱩᱸ
ᱟᱛᱩ ᱠᱚᱨᱮ ᱧᱮᱞ ᱵᱟᱲᱟ ᱦᱩᱭ ᱠᱟᱱᱟ ᱡᱚᱠᱷᱚᱱ ᱟᱫᱚᱢ ᱧᱮᱞᱟ ᱱᱟᱜᱟᱨ ᱨᱮ ᱫᱚᱮ ᱡᱟᱹᱛᱤ ᱜᱮ ᱟᱫᱚᱢ ᱢᱚᱱᱮ ᱢᱚᱱᱮᱛᱮᱢ ᱞᱟᱹᱭᱼᱟ ᱟᱹᱛᱩ ᱠᱚᱨᱮ ᱵᱟᱝ ᱧᱟᱢ᱾ ᱱᱟᱜᱟᱨ ᱨᱮᱫᱚ ᱟᱹᱰᱤ ᱡᱟᱹᱥᱛᱤ ᱧᱟᱢᱚᱜ ᱠᱟᱱᱟ᱾
ᱦᱮ ᱦᱮ ᱟᱫᱚ ᱠᱟᱨᱚᱱ ᱫᱚ ᱦᱩᱭᱩᱜ ᱠᱟᱱᱟ ᱢᱟᱱᱮ ᱧᱟᱢ ᱧᱟᱢᱚᱜ ᱨᱮᱱᱟᱜ᱾ ᱠᱟᱨᱚᱱ ᱢᱟᱱᱮ ᱟᱵᱚ ᱟᱹᱛᱩ ᱫᱤᱥᱚᱢ ᱠᱷᱚᱱ ᱜᱮᱛᱚ ᱦᱤᱡᱩᱜ ᱠᱟᱱᱟ ᱚᱱᱟ ᱠᱚᱫᱚ᱾ ᱮᱠᱪᱩᱞᱤ ᱚᱱᱠᱟᱱ ᱦᱚᱲ ᱢᱮᱱᱟᱜ ᱠᱚᱣᱟ ᱢᱟᱱᱮ ᱡᱮ ᱩᱱᱠᱩ ᱚᱱᱟ ᱥᱚᱱᱫᱷᱟᱱ ᱚᱠᱟ ᱠᱚᱨᱮ᱾ ᱵᱟᱲᱟᱭᱟ ᱚᱱᱟ ᱠᱚ ᱟᱹᱜᱩ ᱠᱟᱛᱮᱫ ᱢᱟᱱᱮ ᱡᱳᱚᱜᱟᱲ ᱠᱟᱛᱮ ᱩᱱᱠᱩ ᱟᱨᱚ ᱢᱟᱱᱮ ᱵᱟᱡᱟᱨ ᱨᱮᱠᱚ ᱟᱹᱠᱷᱨᱤᱧ ᱦᱚᱴᱚ᱾ ᱠᱟᱱᱟ ᱮᱭ ᱠᱟᱨᱚᱱ ᱛᱮ ᱩᱱᱠᱩ ᱠᱚ ᱧᱟᱢ ᱮᱫᱟ ᱢᱟᱱᱮ ᱦᱚᱭᱛᱳ ᱟᱵᱚ ᱢᱟᱱᱮ᱾ ᱥᱟᱭ ᱦᱚᱛᱚ ᱟᱵᱚᱛ ᱠᱷᱚᱱᱚᱱ ᱵᱟ ᱥᱟᱭᱰ ᱮᱛᱚ ᱠᱷᱚᱱᱚᱱ ᱵᱟ ᱥᱟᱭᱤᱰ ᱟᱛᱩ ᱛᱟᱨ᱾ ᱟᱨᱚ ᱥᱟᱭᱤᱰ ᱥᱟᱭᱤᱰ ᱡᱟᱦᱟᱸ ᱟᱛᱩ ᱠᱚ ᱢᱮᱱᱟᱜᱼᱟ ᱩᱱᱠᱩ ᱦᱚᱭᱛᱳ ᱥᱟᱯᱞᱟᱭ ᱠᱚ ᱮᱢᱫᱟ ᱦᱚᱭᱛᱚ ᱦᱮ ᱥᱮ ᱵᱟᱝ᱾
ᱵᱷᱟᱜᱤ ᱫᱟᱢ ᱠᱚ ᱧᱟᱢ ᱞᱮᱠᱷᱟᱱ ᱥᱟᱯᱞᱟᱭ ᱫᱚᱭ ᱮᱢ ᱜᱮᱭᱟᱭ ᱥᱮ᱾
ᱦᱮ ᱚᱵᱚᱥᱳᱭ ᱟᱨ ᱵᱟᱡᱟᱨ ᱨᱮᱫᱚ ᱚᱵᱚᱥᱳᱭ ᱢᱟᱱᱮ ᱵᱷᱟᱜᱤ ᱫᱟᱢ ᱢᱟᱱᱮ ᱟᱹᱞᱤᱧ ᱞᱤᱧ᱾ ᱧᱮᱞ ᱟᱠᱟᱜᱼᱟ ᱢᱟᱱᱮ ᱫᱩᱥᱚ ᱪᱟᱨᱥᱚ ᱴᱟᱠᱟ ᱚᱱᱠᱟ᱾ ᱠᱤᱞᱳ ᱛᱟᱦᱮᱱᱟ ᱦᱮᱸ ᱦᱮᱸ ᱦᱮᱸ ᱫᱚᱢᱮ ᱢᱟᱱᱮ ᱱᱚᱣᱟ ᱫᱚ᱾ ᱢᱟᱱᱮ ᱞᱟᱹᱭᱟ ᱠᱚ ᱡᱚᱢ ᱦᱚᱸ ᱵᱷᱟᱜᱮᱭᱟ ᱢᱟᱱᱮ ᱢᱤᱫᱴᱮᱱ ᱦᱚᱲᱢᱚ ᱯᱚᱠᱠᱷᱮ ᱢᱤᱫ ᱩᱯᱚᱠᱟᱨᱤᱛᱟ ᱢᱮᱱᱟᱜᱼᱟ᱾
ᱟᱵᱚ ᱟᱛᱩ ᱫᱤᱥᱚᱢ ᱨᱮᱱ ᱦᱚᱲ ᱵᱟᱵᱚᱱ ᱡᱚᱢ ᱨᱮᱦᱚᱸ ᱠᱤᱱᱛᱩ ᱱᱟᱜᱟᱨ ᱨᱮᱱ ᱦᱚᱲ ᱫᱚᱢᱮ ᱠᱚ ᱡᱚᱢ᱾
ᱦᱮᱸ ᱡᱚᱢ ᱟᱠᱚ ᱠᱟᱨᱚᱱ ᱩᱱᱠᱩ ᱫᱚ᱾ ᱠᱟᱨᱚᱱ ᱡᱚᱢ ᱨᱮᱱᱟᱜ ᱠᱟᱨᱚᱱ ᱫᱚ ᱪᱮᱫ ᱟᱵᱚ ᱫᱚ ᱧᱟᱢᱟᱵᱚᱱ ᱦᱟᱞᱟᱝ ᱟᱹᱜᱩᱭᱟᱵᱚᱱ ᱟᱵᱚ ᱡᱚᱠᱷᱚᱱ ᱛᱚᱠᱷᱚᱱ ᱵᱚᱱ ᱧᱟᱢᱟ ᱟᱨ ᱩᱱᱠᱩ ᱫᱚ ᱢᱤᱫᱴᱮᱱ ᱥᱤᱡᱤᱱ ᱨᱮᱜᱮ ᱠᱚ ᱧᱟᱢᱟ ᱥᱮ ᱮᱭ ᱠᱟᱨᱚᱱ ᱛᱮ ᱩᱱ ᱟᱠᱚᱣᱟᱜ ᱡᱚᱢ ᱨᱮᱱᱟᱜ ᱢᱤᱫᱴᱮᱱ ᱤᱭᱟᱹ ᱵᱤᱥᱤ ᱜᱮᱛᱟ ᱠᱚᱣᱟ
ᱦᱮᱸ ᱦᱮᱸ
ᱦᱮᱸ
ᱟᱫᱚ ᱢᱟᱱᱮ ᱱᱤᱛᱚᱜ ᱫᱚ ᱯᱩᱴᱠᱟᱹ ᱨᱮᱱᱟᱜ ᱥᱤᱡᱤᱱ ᱡᱟᱹᱥᱛᱤ ᱜᱮᱭᱟ ᱟᱨ ᱯᱩᱴᱠᱟᱹ ᱟᱨ ᱚᱱᱮ ᱪᱮᱫ ᱠᱚ ᱞᱟᱹᱭᱟ ᱤᱭᱟᱹ ᱢᱟᱱᱮ ᱯᱟᱴᱠᱟ ᱩᱫ ᱠᱚ ᱥᱮ ᱪᱮᱫ
ᱦᱮᱸ
ᱢᱟᱱᱮ ᱱᱤᱛᱚᱜ ᱨᱮᱱᱟᱜ ᱥᱤᱡᱤᱱ ᱫᱚ ᱦᱩᱭᱩᱜ ᱠᱟᱱᱟ ᱯᱩᱴᱠᱟᱹ ᱟᱨ ᱯᱟᱴᱠᱟ ᱩᱫ ᱠᱚᱣᱟᱜ ᱟᱨ ᱥᱮ ᱪᱮᱫ
ᱯᱩᱴᱠᱟᱹ ᱟᱨ ᱪᱮᱫ ᱵᱤᱱ ᱞᱟᱹᱭᱮᱫᱟ
ᱯᱟᱴᱠᱟ ᱩᱫ ᱢᱤᱫᱴᱟᱝ ᱧᱟᱢᱚᱜ ᱫᱚ ᱦᱟᱱᱮ ᱯᱟᱴᱠᱟ ᱩᱫ ᱡᱟᱦᱟᱸ ᱠᱚ ᱞᱟᱹᱭ ᱫᱚ
ᱦᱮᱸ ᱟᱸᱡᱚᱢ ᱫᱚᱞᱤᱧ ᱟᱸᱡᱚᱢ ᱟᱠᱟᱫᱟ ᱢᱟᱱᱮ ᱦᱤᱲᱤᱧ ᱫᱟᱞᱤᱧ ᱯᱟᱴᱠᱟ ᱩᱴ ᱫᱚ ᱚᱠᱟᱴᱟᱜ ᱠᱚ ᱞᱟᱹᱭᱟ
ᱯᱟᱴᱠᱟ ᱩᱫ ᱢᱟᱱᱮ ᱚᱱᱟ ᱫᱚ ᱡᱟᱹᱥᱛᱤ ᱜᱮ ᱚᱢᱚᱱᱚᱜᱼᱟ ᱵᱤᱨ ᱨᱮᱜᱮ ᱡᱟᱦᱟᱸ ᱴᱷᱮᱱ ᱜᱮ ᱟᱨᱠᱤ ᱡᱮᱢᱚᱱ ᱚᱨᱛᱩᱫ ᱩᱫ ᱫᱚ ᱦᱩᱭᱩᱜ ᱠᱟᱱᱟ ᱫᱚᱢᱮ ᱜᱟᱡᱟᱨ ᱠᱚᱨᱮ ᱡᱟᱭᱜᱟ ᱠᱚᱨᱮ ᱚᱵᱚᱱᱚᱜ ᱚᱢᱚᱱᱚᱜᱼᱟ ᱡᱟᱦᱟᱸ ᱫᱚᱠᱚ ᱞᱟᱹᱭᱟ ᱟᱰᱟᱱᱤ ᱢᱮᱱᱛᱮ ᱡᱟᱦᱟᱸ ᱠᱚ ᱢᱮᱱᱟᱜᱼᱟ ᱟᱨᱠᱤ ᱦᱮᱸ ᱥᱮ ᱟᱰᱟᱱᱤ ᱠᱟᱛᱷᱟᱴᱟᱜ ᱫᱚᱵᱤᱱ ᱟᱸᱡᱚᱢ ᱠᱟᱜ ᱜᱮᱭᱟ ᱦᱮᱸᱥᱮ
ᱦᱮᱸ ᱦᱮᱸ ᱦᱮᱸ
ᱦᱮᱸ ᱥᱮ ᱚᱱᱟ ᱠᱚᱫᱚ ᱚᱨᱛᱩᱫ ᱢᱚᱛᱟᱢ ᱩᱫ ᱠᱚ ᱚᱢᱚᱱᱚᱜᱼᱟ ᱟᱨᱠᱤ ᱦᱮᱸ ᱥᱮ ᱟᱨ ᱯᱟᱴ ᱠᱟ ᱩᱫ ᱫᱚ ᱱᱤᱝᱠᱟᱹ ᱡᱟᱦᱟᱸ ᱦᱟᱸᱰᱮ ᱱᱟᱸᱰᱮ ᱡᱟᱦᱟᱸ ᱴᱷᱮᱱ ᱜᱮ ᱚᱢᱚᱱ ᱫᱟᱲᱮᱜᱼᱟ ᱟᱨᱠᱤ ᱚᱱᱟ ᱫᱚ ᱱᱤᱝᱠᱟᱹ ᱦᱚᱨᱚᱢ ᱪᱟᱞᱟᱣ ᱞᱮᱱᱠᱷᱟᱱ ᱜᱮᱢ ᱧᱟᱢ ᱜᱚᱫᱟ ᱦᱳᱭ ᱮᱠᱫᱚᱢ ᱟᱨ ᱢᱚᱛᱟᱢ ᱩᱫ ᱫᱚ ᱵᱟᱢ ᱧᱟᱢ ᱦᱚᱸᱫᱟ ᱨᱟᱥᱚᱴ ᱠᱷᱩᱸᱴ ᱫᱚ ᱟᱱᱰᱟᱱᱤ ᱠᱚ ᱥᱮ ᱴᱷᱮᱱ ᱜᱮ ᱚᱢᱚᱱᱚᱜᱼᱟ ᱟᱨᱠᱤ
ᱵᱩᱱᱩᱢ ᱠᱚᱨᱮ ᱡᱟᱫᱟ ᱵᱩᱱᱩᱢ ᱴᱷᱤᱯᱤ ᱠᱚᱨᱮ ᱦᱚᱸ ᱱᱚᱝᱠᱟᱱ ᱴᱟᱭᱤᱯ ᱡᱟᱭᱜᱟ ᱠᱚᱨᱮ ᱛᱟᱦᱮᱱ ᱜᱮᱭᱟ
ᱦᱮᱸ ᱟᱵᱟᱨ ᱵᱩᱱᱩᱢ ᱠᱚᱨᱮ ᱢᱟ ᱱᱤᱛᱚᱜ ᱢᱟ ᱢᱩᱪᱤ ᱠᱟᱴᱟ ᱫᱚᱢᱮ ᱡᱟᱱᱟᱢᱚᱜᱼᱟ ᱟᱫᱚ ᱚᱱᱟ ᱢᱩᱪᱤ ᱠᱟᱴᱟ ᱠᱚᱫᱚ ᱡᱮᱢᱚᱱ ᱵᱟᱹᱭᱦᱟᱹᱲ ᱥᱮᱫ ᱨᱮᱜᱮ ᱦᱩᱭᱩᱜᱼᱟ ᱵᱤᱨ ᱠᱚᱨᱮ ᱫᱚ ᱚᱱᱟ ᱫᱚ ᱵᱟᱝ ᱦᱩᱭᱩᱜᱼᱟ᱾ ᱦᱮᱸ ᱥᱮ ᱵᱟᱝ ᱦᱩᱸ ᱟᱪᱪᱷᱟ ᱜᱚᱝᱠᱮ ᱛᱟᱦᱚᱞᱮ ᱠᱤᱛᱟᱹ ᱠᱷᱤᱡᱩᱨ ᱠᱚᱫᱚ ᱵᱮᱱ ᱡᱚᱢᱟ ᱫᱟᱥᱟ ᱥᱮ ᱵᱟᱝ ᱢᱤᱫ ᱫᱤᱱ ᱜᱟᱱ ᱛᱟᱦᱚᱞᱮ
ᱪᱮᱫ ᱪᱮᱫ
ᱚᱱᱮ ᱠᱤᱛᱟᱹ ᱠᱷᱤᱡᱩᱨ ᱠᱚ ᱡᱟᱦᱟᱸ ᱛᱚ ᱠᱷᱤᱡᱩᱨ ᱨᱮᱱᱟᱜ ᱥᱤᱡᱤᱱ ᱦᱚᱸᱛᱚ ᱱᱤᱛᱚᱜ ᱜᱮᱛᱚ
ᱦᱮᱸ ᱟᱨ ᱢᱟᱱᱮ ᱵᱟᱝ ᱠᱷᱤᱡᱩᱨ ᱦᱚᱸ ᱡᱚᱢ ᱵᱟᱝ ᱦᱩᱭ ᱠᱟᱱᱟ ᱠᱟᱨᱚᱱ ᱚᱲᱟᱜ ᱥᱮᱫ ᱦᱚᱸ ᱵᱟᱝ ᱪᱟᱞᱟᱣ ᱦᱩᱭ ᱠᱟᱱᱟ ᱛᱚ ᱟᱨ ᱚᱲᱟᱜ ᱠᱚ ᱵᱟᱝ ᱪᱟᱞᱟᱣ ᱠᱷᱟᱹᱛᱤᱨ ᱚᱱᱟ ᱠᱚ ᱠᱤᱪᱷᱩ ᱠᱤᱪᱷᱩ ᱡᱤᱱᱤᱥ ᱢᱟᱱᱮ ᱵᱟᱲᱟᱭᱟ ᱵᱮᱱ ᱢᱤᱫᱴᱮᱡ ᱠᱟᱛᱷᱟ ᱢᱟᱱᱮ ᱵᱟᱭᱨᱮ ᱨᱮ ᱡᱩᱫᱤ ᱵᱤᱱ ᱛᱟᱦᱮᱱᱟ᱾ ᱦᱚᱸᱜᱼᱚᱭ ᱡᱮᱢᱚᱱ ᱵᱟᱨᱩ ᱵᱮᱞᱮ ᱦᱮᱸ ᱥᱮ ᱵᱟᱝ ᱥᱚᱸ ᱵᱮᱞᱮ ᱪᱟᱰᱩᱠ ᱵᱮᱞᱮ ᱱᱚᱣᱟ ᱠᱚᱫᱚ ᱥᱮ ᱟᱹᱵᱤᱱ ᱢᱟᱱᱮ ᱛᱤᱱ ᱠᱚᱨᱮ ᱡᱮᱢᱚᱱ ᱛᱟᱞᱮ ᱡᱚᱢ ᱨᱮᱱᱟᱜ ᱥᱤᱡᱟᱹᱱ ᱚᱱᱟ ᱠᱚ ᱵᱟᱲᱟᱜ ᱚᱲᱟᱜ ᱠᱚ ᱵᱟᱹᱵᱤᱱ ᱥᱮᱱ ᱞᱮᱱ ᱠᱷᱟᱱ ᱚᱱᱟ ᱴᱟᱭᱤᱢ ᱠᱚᱨᱮ ᱵᱟᱹᱵᱤᱱ ᱪᱟᱞᱟᱣ ᱞᱮᱱᱠᱷᱟᱱ ᱟᱫᱚ ᱚᱱᱟ ᱠᱚᱫᱚ ᱡᱚᱢ ᱵᱟᱝ ᱦᱩᱭᱩᱜᱼᱟ ᱥᱤᱡᱤᱱ ᱯᱟᱨᱚᱢᱚᱜᱼᱟ᱾ ᱚᱝᱠᱟ ᱟᱨᱠᱤ
ᱡᱮᱢᱚᱱ ᱱᱤᱛᱚᱜ ᱫᱚ ᱠᱷᱤᱡᱩᱨ ᱠᱟᱱᱟ ᱥᱮ ᱡᱮᱢᱚᱱ ᱵᱟᱹᱨᱩ ᱦᱚᱸ ᱟᱹᱞᱤᱧ ᱦᱚᱸ ᱵᱟᱹᱞᱤᱧ ᱡᱚᱢ ᱞᱮᱫᱟ ᱱᱮᱥ ᱫᱚ ᱢᱚᱪᱟ ᱛᱮᱫᱚ
ᱦᱮᱸ ᱵᱟᱝ ᱱᱤᱭᱟᱹ ᱫᱷᱟᱣ ᱫᱚ ᱵᱟᱨᱩ ᱫᱚᱞᱤᱧ ᱡᱚᱢ ᱠᱮᱫᱟ ᱟᱹᱞᱤᱧ ᱢᱟᱱᱮ ᱵᱟᱭᱨᱮ ᱨᱮᱞᱤᱧ ᱛᱟᱦᱮᱱ ᱛᱟᱦᱮᱸᱫ ᱟᱹᱰᱤ ᱢᱚ ᱪᱷᱚ ᱵᱟᱯᱨᱟᱭ ᱵᱟᱨ ᱯᱮ ᱵᱚᱪᱷᱚᱨ ᱵᱟᱨᱩ ᱵᱟᱝ ᱡᱚᱢ ᱦᱩᱭ ᱟᱠᱟᱱᱟ ᱛᱚ ᱱᱤᱭᱟᱹ ᱚᱲᱟᱜ ᱪᱟᱞᱟᱣ ᱦᱩᱭ ᱞᱮᱱᱟ ᱱᱚᱣᱟ ᱟᱢᱵᱟᱵᱚᱛᱤ ᱨᱮ ᱛᱚ ᱵᱟᱨᱩ ᱵᱤᱞᱮ ᱡᱚᱢ ᱦᱩᱭᱱᱟ ᱟᱨᱠᱤ
ᱚ
ᱦᱮᱸ ᱦᱮᱸᱜ
ᱟᱨ ᱵᱤᱱ ᱦᱚᱸ ᱡᱚᱢ ᱫᱚᱨᱠᱟᱨ ᱛᱚ ᱵᱟᱥ ᱮᱸ ᱦᱮᱸ ᱥᱮ
ᱦᱮᱸ ᱥᱤᱡᱤᱱ ᱨᱮᱱᱟᱜ ᱡᱷᱚᱛᱚ ᱢᱟᱱᱮ ᱦᱳᱭ ᱥᱤᱡᱤᱱ ᱨᱮᱱᱟᱜ ᱡᱷᱚᱛᱚ ᱜᱮ ᱡᱚᱢ ᱫᱚᱨᱠᱟᱨ
ᱚ
ᱟᱵᱚ ᱫᱚ ᱦᱚᱭᱛᱳ ᱵᱟᱵᱚᱱ ᱵᱟᱲᱟᱭᱟ, ᱠᱤᱱᱛᱩ ᱦᱚᱲᱢᱚ ᱨᱮᱱᱟᱜ ᱠᱳᱱᱳ ᱱᱟ ᱠᱳᱱᱳ ᱡᱟᱦᱟᱸᱱᱟᱜ ᱵᱟ ᱡᱟᱦᱟᱸᱱᱟᱜ ᱠᱟᱹᱢᱤ ᱨᱮ ᱞᱟᱜᱟᱜᱼᱟ᱾
ᱦᱮᱸ ᱦᱮᱸ ᱡᱮᱢᱚᱱ ᱱᱤᱛᱚᱜ ᱠᱳᱫᱽ ᱦᱚᱸᱛᱚ ᱦᱩᱭᱩᱜ ᱠᱟᱱᱟ ᱠᱳᱫ ᱡᱟᱦᱟᱸ ᱠᱚ ᱞᱟᱹᱭᱟ, ᱠᱳᱫ ᱵᱮᱞᱮ ᱦᱮᱸᱥᱮ? ᱩᱸ ᱠᱳᱫ ᱠᱚᱦᱚᱸ ᱵᱤᱱ ᱡᱚᱢ ᱞᱮᱫᱟ ᱛᱚ ᱛᱟᱦᱚᱞᱮ?
ᱦᱮᱸ ᱡᱚᱢ ᱦᱩᱭ ᱠᱟᱱᱟ᱾
ᱦᱚ ᱟᱫᱚ ᱵᱟᱡᱟᱨ ᱡᱚᱛᱚᱱᱟᱜ ᱢᱮᱱᱟᱜᱼᱟ ᱠᱳᱫ ᱦᱚᱸ ᱵᱟᱡᱟᱨ ᱨᱮᱫᱚ ᱵᱤᱱ ᱧᱟᱢ ᱜᱮᱭᱟ ᱦᱮᱸᱥᱮ ᱵᱟᱝ?
ᱦᱩᱸ ᱵᱟᱡᱟᱨ ᱨᱮᱫᱚ ᱡᱷᱚᱛᱚ ᱜᱮ ᱧᱟᱢᱚᱜᱼᱟ, ᱢᱟᱱᱮ ᱵᱟᱝ ᱧᱟᱢᱚᱜ ᱚᱱᱠᱟᱱ ᱡᱤᱱᱤᱥ ᱵᱟᱹᱱᱩᱜᱼᱟ ᱦᱮᱸ ᱦᱮᱸ ᱦᱮᱸ᱾
ᱦᱮᱸ ᱥᱮ ᱵᱟᱝ ᱛᱟᱦᱚᱞᱮ ᱠᱷᱤᱡᱩᱨ ᱫᱚ ᱛᱟᱦᱚᱞᱮᱠᱷᱚᱱ ᱟᱹᱣᱨᱤᱵᱤᱱ ᱡᱚᱢᱟ ᱦᱮᱸᱥᱮ? ᱱᱤᱡᱮ ᱦᱚᱸ ᱠᱷᱤᱡᱩᱨ ᱫᱚ ᱦᱟᱯᱮ ᱟᱣᱨᱤᱨᱤ ᱡᱚᱢ ᱦᱩᱭᱩᱜᱼᱟ ᱵᱩᱡ᱾ ᱱᱤᱡᱷᱮ ᱱᱟᱜᱟᱨ ᱨᱮᱜᱮ ᱛᱟᱦᱮᱸᱱ ᱦᱩᱭᱩᱜ ᱠᱟᱱ ᱜᱮᱭᱟ ᱥᱮ ᱮᱠᱷᱚᱱᱳ ᱫᱤᱥᱚᱢ ᱥᱮᱫ ᱫᱚ ᱦᱩᱱᱟᱹ ᱟᱣᱨᱤ ᱪᱟᱞᱟᱜ ᱦᱩᱭᱩᱜᱼᱟ᱾
ᱦᱮᱸ᱾
ᱦᱮᱸᱥᱮ ᱚ᱾ ᱟᱫᱚ ᱜᱚᱝᱠᱮ ᱪᱮᱫ ᱤᱧ ᱞᱟᱹᱭᱟᱵᱮᱱᱟ ᱱᱟᱜᱟᱨ ᱨᱮ ᱛᱟᱦᱮᱸᱱ ᱨᱮᱱᱟᱜ ᱫᱚ ᱦᱩᱭᱩᱜ ᱠᱟᱱᱟ ᱥᱩᱫᱩ ᱠᱟᱹᱣᱰᱤ ᱨᱮᱱᱟᱜ ᱜᱮ ᱤᱭᱟᱹ ᱥᱮ?
ᱦᱮᱸ ᱦᱮᱸ ᱛᱟᱦᱞᱮ ᱢᱟᱱᱮ ᱟᱹᱵᱤᱱ ᱢᱟᱱᱮ ᱟᱹᱵᱤᱱ ᱫᱚ ᱛᱟᱦᱚᱞᱮ ᱢᱟᱱᱮ ᱱᱤᱛᱚᱜ ᱫᱚ ᱡᱟᱦᱟᱸᱱᱟᱜ ᱵᱤᱱ ᱪᱤᱠᱟᱹᱭ ᱜᱮᱭᱟ ᱥᱮ ᱢᱟᱱᱮ ᱵᱮᱠᱟᱨ ᱜᱮ ᱢᱮᱱᱟᱜ ᱵᱤᱱᱟ?
ᱞᱤᱧ ᱚᱱᱟ ᱞᱟᱹᱜᱤᱫ ᱪᱤᱠᱟᱹ ᱯᱷᱤᱠᱟᱹ ᱜᱮᱞᱤᱧ ᱪᱷᱩᱟᱹᱣ ᱠᱟᱱᱟ ᱟᱨᱠᱤ᱾
ᱟᱹᱞᱤᱧ ᱦᱚᱸ ᱥᱮᱢ ᱵᱮᱯᱟᱨ ᱜᱮ ᱵᱩᱡ ᱫᱟᱹᱵᱤᱱ ᱢᱟᱱᱮ ᱟᱞᱤᱧ ᱦᱚᱸ ᱚᱱᱟᱠᱚ ᱯᱚᱨᱤᱠᱠᱷᱟ ᱠᱚ ᱞᱟᱹᱜᱤᱫ ᱜᱮ ᱯᱟᱲᱦᱟᱣ ᱵᱟᱲᱟ ᱦᱩᱭᱩᱜ ᱠᱟᱱᱟ, ᱵᱟᱭᱨᱮ ᱨᱮ ᱛᱟᱦᱮᱸ ᱟᱹᱛᱩ ᱫᱤᱥᱚᱢ ᱨᱮᱱᱟᱜ ᱤᱭᱟᱹ ᱠᱚ ᱠᱷᱟᱨᱟᱯ ᱢᱟᱱᱮ ᱟᱛᱳ ᱫᱤᱥᱚᱢ ᱨᱮ ᱧᱮᱞ ᱦᱩᱭᱩᱜ ᱠᱟᱱᱟ ᱢᱟᱱᱮ ᱯᱷᱟᱞᱛᱩ ᱟᱰᱰᱟ ᱵᱮᱥᱤ ᱛᱟᱨᱯᱚᱨᱮ ᱢᱟᱱᱮ ᱚᱠᱚᱭ ᱠᱚᱫᱚ ᱠᱟᱹᱢᱤ ᱠᱚ ᱥᱮᱱᱚᱜ ᱠᱟᱱᱟ ᱥᱮ ᱵᱟᱝ, ᱛᱟᱦᱚᱞᱮ ᱩᱝᱠᱩ ᱠᱟᱹᱢᱤ ᱠᱟᱹᱢᱤ ᱦᱚᱸ ᱚᱲᱟᱜ ᱦᱚᱲ ᱵᱟᱠᱚ ᱟᱲᱟᱜᱼᱟ ᱡᱮ ᱠᱟᱹᱢᱤ ᱪᱟᱞᱟᱜ ᱢᱮᱥᱮ ᱡᱮ ᱚᱱᱠᱟ ᱵᱮᱯᱟᱨ ᱵᱟᱝ ᱠᱟᱱᱟ ᱛᱟᱦᱚᱞᱮ ᱠᱟᱹᱢᱤ ᱦᱚᱸ ᱵᱟᱝ ᱪᱟᱞᱟᱣ ᱦᱩᱭᱩᱜ ᱜᱮᱭᱟ ᱛᱟᱦᱚᱞᱮ ᱩᱱᱠᱩ ᱥᱟᱞᱟᱜ ᱢᱟᱱᱮ ᱜᱟᱛᱮ ᱢᱟᱱᱮ ᱥᱮᱭ ᱛᱟᱨᱟᱥᱤᱧ ᱵᱮᱲᱟ ᱛᱤᱨᱮᱠᱚ ᱦᱤᱡᱩᱜᱼᱟ ᱚᱱᱟ ᱫᱚ ᱵᱟᱝ ᱜᱷᱟᱲᱤᱜᱼᱟ ᱟᱫᱚ ᱪᱮᱫ ᱵᱤᱱ ᱪᱤᱠᱟᱹᱭᱟ ᱟᱵᱤᱱ ᱠᱷᱟᱨᱟᱯ ᱵᱩᱡᱷᱟᱹᱼᱟ ᱚᱲᱟᱜ ᱨᱮ ᱤᱱᱟ ᱠᱷᱟᱹᱛᱤᱨ ᱵᱟᱭᱨᱮ ᱟᱨ ᱵᱟᱭᱨᱮ ᱚᱱᱟ ᱠᱷᱟᱹᱛᱤᱨ ᱜᱮ ᱵᱟᱭᱨᱮ ᱨᱮ ᱛᱟᱦᱮᱸ ᱟᱨ ᱟᱛᱳ ᱠᱚᱨᱮᱱᱟᱜ ᱯᱚᱨᱵᱮᱥ ᱦᱚᱸ ᱠᱟᱹᱡ ᱠᱷᱟᱨᱟᱯ ᱟᱠᱟᱱᱟ ᱵᱩᱡ ᱫᱟᱹᱵᱤᱱ ᱦᱮᱸ ᱦᱮᱸ ᱚᱱᱟᱮ ᱞᱚᱠᱰᱟᱣᱩᱱ ᱯᱚᱨ ᱠᱷᱚᱱ ᱢᱟᱱᱮ ᱦᱤᱛᱳᱜ ᱟᱹᱵᱤᱱ ᱧᱮᱞ ᱵᱤᱱ ᱯᱩᱨᱟᱹ ᱡᱮᱱᱟᱨᱮᱥᱮᱱ ᱜᱮ ᱱᱤᱛᱚᱜ ᱯᱷᱳᱱ ᱯᱮᱪᱷᱚᱱ ᱨᱮᱜᱮ ᱵᱤᱥᱤ ᱢᱮᱱᱟᱜ ᱠᱚᱣᱟ, ᱟᱹᱞᱤᱧ ᱞᱤᱧ ᱧᱮᱞ ᱜᱮᱭᱟ ᱢᱟᱱᱮ ᱢᱮᱥ ᱠᱚᱨᱮ ᱦᱚᱸᱞᱤᱧ ᱧᱮᱞ ᱜᱮᱭᱟ ᱢᱟᱱᱮ ᱨᱤᱞᱥ ᱛᱟᱨᱯᱚᱨᱮ ᱤᱱᱥᱴᱟ ᱢᱤᱱᱥᱴᱟ ᱨᱮ ᱵᱤᱥᱤ ᱴᱟᱭᱤᱢ ᱵᱚᱱ ᱤᱭᱟᱹᱭᱫᱟ ᱟᱨᱠᱤ ᱧᱮᱞ ᱦᱩᱭᱩᱜ ᱠᱟᱱᱟ ᱟᱨᱠᱤ ᱦᱩᱸ ᱦᱩᱸ᱾
ᱦᱩᱸ ᱢᱟᱱᱮ ᱥᱳᱥᱟᱞ ᱢᱤᱰᱤᱭᱟ ᱨᱮ ᱵᱮᱥᱤ ᱵᱚᱱ ᱮᱢᱫᱟ ᱱᱤᱛᱚᱜ ᱦᱮᱸᱥᱮ ᱵᱟᱝ ᱦᱩᱸ᱾ ᱩᱸ ᱛᱤᱱ ᱛᱤᱱᱟᱹᱜ ᱫᱤᱱ ᱫᱷᱚᱨ ᱦᱮᱱᱟᱜ ᱵᱤᱱᱟ ᱛᱟᱦᱞᱮ ᱱᱟᱜᱟᱨ ᱨᱮᱫᱚ?
ᱢᱮᱱᱟᱜ ᱞᱤᱧᱟᱹ ᱟᱹᱞᱤᱧ ᱫᱚ ᱢᱟᱱᱮ ᱠᱚᱞᱮᱡᱽ ᱞᱟᱭᱤᱯᱷ ᱠᱷᱚᱱᱜᱮ ᱢᱮᱱᱟᱜ ᱞᱤᱧᱟ ᱢᱟᱱᱮ ᱠᱚᱞᱮᱡᱽ ᱠᱩᱲᱤ ᱨᱮ ᱠᱚᱢᱯᱞᱤᱴ ᱠᱟᱱ ᱛᱟᱹᱞᱤᱧᱟ ᱟᱨ ᱦᱚᱸᱜᱼᱚᱭ ᱱᱤᱛᱳ ᱪᱷᱟᱵᱵᱤᱥ ᱪᱟᱞᱟᱜ
ᱚᱜ ᱚ᱾ ᱟᱪᱪᱷᱟ ᱟᱪᱪᱷᱟ ᱟᱹᱞᱤᱧ ᱫᱚ ᱫᱩ ᱵᱚᱪᱷᱚᱨ ᱜᱟᱱ ᱞᱤᱧ ᱦᱩᱭᱩᱜ ᱠᱟᱱᱟ ᱟᱨᱠᱤ᱾ ᱵᱮᱥᱤ ᱫᱤᱱ ᱫᱚ ᱵᱟᱝ ᱞᱤᱧ ᱦᱩᱭᱩᱜ ᱠᱟᱱᱟ ᱟᱠᱷᱟᱱ᱾
ᱦᱩᱸ
ᱟᱫᱚ ᱦᱚᱸᱜᱼᱚᱭ ᱛᱟᱦᱮᱸᱱ ᱦᱩᱭᱩᱜ ᱠᱟᱱ ᱜᱮᱭᱟ ᱧᱮᱞ ᱦᱩᱭᱩᱜ ᱠᱟᱱᱟ ᱛᱚ ᱫᱮᱠᱷᱤ ᱡᱩᱫᱤ ᱱᱩᱭᱟᱜ ᱥᱚᱨᱠᱟᱨᱟᱜ ᱥᱚᱛᱮ ᱡᱩᱫᱤ ᱜᱮ ᱯᱟᱞᱴᱟᱣ ᱠᱟᱱᱟᱭ ᱛᱚ,
ᱟᱹᱰᱤ ᱠᱤᱪᱷᱩ ᱜᱮ ᱠᱚᱨᱟᱣ ᱫᱤᱛ ᱪᱮᱫ ᱪᱤᱠᱟᱹᱭᱟ ᱚᱱᱟ ᱦᱩᱭᱩᱜᱜ ᱠᱟᱱᱟ ᱠᱟᱛᱷᱟ, ᱞᱟᱹᱭ ᱢᱟ ᱟᱹᱰᱤ ᱠᱤᱪᱷᱩ ᱞᱟᱹᱭ ᱠᱮᱫᱟ ᱯᱚᱧᱪᱟᱭᱮᱛ ᱨᱮᱱᱟᱜ ᱯᱷᱨᱚᱢ ᱩᱰᱩᱠᱚᱜᱼᱟ ᱞᱟᱹᱭᱫᱟᱭ ᱛᱟᱨᱯᱮ ᱰᱟᱵᱞᱩ ᱜᱤ ᱚᱸᱰᱚᱠᱟᱭ ᱞᱟᱹᱭ ᱫᱟᱭ ᱦᱮᱸᱥᱮ ᱵᱟᱝ, ᱫᱮᱠᱷᱤ ᱛᱤᱱᱟᱹᱜ ᱫᱷᱟᱹᱵᱤᱡ ᱪᱮᱫ ᱪᱤᱠᱤ ᱠᱟᱱᱟ ᱚᱱᱟᱜᱮ!
ᱦᱩᱸ ᱦᱩᱸ ᱾
ᱦᱮᱸ ᱦᱮᱸ ᱾ ᱛᱟᱦᱚᱞᱮ ᱠᱚ ᱢᱟᱱᱮ ᱟᱵᱤᱱ ᱫᱚ ᱢᱟᱱᱮ ᱱᱤᱡᱮ ᱱᱤᱡᱮᱛᱮ ᱚᱱᱞᱟᱭᱤᱱ ᱨᱮ ᱥᱟᱵᱥᱠᱨᱤᱯᱥᱚᱱ ᱠᱚᱵᱤᱱ ᱦᱟᱛᱟᱣ ᱠᱟᱜᱼᱟ ᱥᱮ ᱢᱟᱱᱮ ᱠᱳᱪᱤᱝ ᱠᱚᱵᱮᱨᱮᱵᱮᱱ ᱯᱟᱲᱦᱟᱜᱼᱟ?
ᱦᱳᱭ ᱟᱹᱞᱤᱧ ᱫᱚ ᱚᱱᱞᱟᱹᱭᱤᱱ ᱥᱟᱥᱠᱨᱤ ᱢᱮᱱᱟᱜ ᱛᱟᱹᱧᱟ ᱢᱤᱫᱴᱟᱝ ᱾
ᱦᱮᱸ ᱢᱟᱱᱮ ᱟᱠᱟᱴᱟᱜ ᱠᱷᱚᱱ ᱵᱤᱱ ᱦᱟᱛᱟᱣ ᱠᱟᱜᱼᱟ ᱢᱟᱱᱮ ᱵᱟᱝᱞᱟ ᱢᱟᱱᱮ ᱥᱮ ᱦᱤᱱᱫᱤ ᱥᱮ? ᱵᱟᱝᱞᱟ ᱫᱚ ᱚᱠᱟᱴᱟᱜ ᱵᱤᱱ ᱦᱟᱛᱟᱣ ᱠᱟᱫᱟ ᱴᱤ ᱰᱟᱵᱞᱩ ᱮᱥ?
ᱦᱳᱭ ᱦᱳᱭ ᱚᱱᱟᱜᱮ, ᱟᱹᱵᱤᱱ ᱦᱚᱸᱛᱚ ᱚᱱᱟᱜᱮ ᱥᱮ ᱚᱱᱟ ᱠᱷᱚᱱᱟᱜ ᱟᱫᱟᱨᱥᱚ?
ᱦᱮᱸ ᱟᱞᱤᱧ ᱫᱚ ᱢᱤᱫᱴᱮᱱ ᱦᱟᱱᱮ ᱟᱰᱰᱟ ᱴᱳᱭᱮᱱᱴᱤ ᱯᱷᱳᱨ ᱢᱮᱱᱟᱜᱼᱟ ᱮᱥ ᱮᱥ ᱥᱤ ᱡᱤᱰᱤ ᱞᱟᱹᱜᱤᱫ ᱟᱞᱤᱧ ᱞᱤᱧ ᱦᱟ ᱦᱟᱛᱟᱟᱣᱣᱟ ᱛᱟᱣ ᱞᱮᱫᱟ ᱾ ᱚᱱᱟ ᱮᱥᱮᱥ ᱥᱤ ᱡᱤᱰᱤ ᱚᱸᱰᱮᱞᱤᱧ ᱠᱞᱟᱥ ᱜᱮᱭᱟ, ᱟᱨ ᱢᱤᱫᱴᱮᱱ ᱟᱨ ᱢᱤᱫᱴᱮᱱ ᱜᱟᱛᱮ ᱜᱤᱫᱽᱨᱟᱹ ᱢᱮᱱᱟᱭᱟ ᱩᱱᱤᱭᱟᱜ ᱤᱭᱟᱹ ᱠᱷᱚᱱᱮ ᱦᱟᱛᱟᱣ ᱠᱟᱜᱼᱟ ᱟᱨᱠᱤ ᱴᱤ ᱰᱟᱵᱞᱩ ᱮᱥ ᱠᱷᱚᱱᱮ ᱦᱟᱛᱟᱣ ᱠᱟᱫᱟ ᱚᱱᱮ ᱯᱚᱧᱪᱟᱭᱮᱛ ᱞᱟᱹᱜᱤᱫ ᱟᱨᱠᱤ ᱾ ᱦᱩᱸ ᱛᱚ ᱟᱫᱚ ᱟᱞᱮ ᱫᱚ ᱢᱤᱫᱴᱷᱮᱱ ᱞᱮ ᱢᱤᱫᱴᱷᱮᱱ ᱞᱮ ᱛᱟᱦᱮᱱᱟ ᱛᱚ ᱾ ᱦᱮᱸ ᱛᱚ ᱢᱤᱫᱴᱷᱮᱱ ᱛᱟᱦᱮᱸ ᱦᱩᱭᱩᱜᱼᱟ ᱢᱤᱫᱴᱮᱱ ᱥᱩᱵᱤᱫᱟ ᱡᱮ ᱦᱟᱹᱱᱤ ᱟᱢ ᱫᱚ ᱱᱚᱣᱟ